ᱦᱮᱸ
ᱥᱮᱱ ᱟᱞᱮ ᱢᱮ
ᱦᱟᱞᱳ ᱪᱟᱹᱭᱮᱫᱟᱢ
ᱦᱮᱸ ᱭᱟ ᱞᱟᱹᱭ ᱢᱮ
ᱴᱤᱠ ᱫᱟᱢ
ᱪᱤᱭᱟᱹᱨᱤᱧ ᱫᱩᱲᱩᱵ ᱟᱠᱟᱱᱟ ᱭᱟ
ᱢᱟᱸᱡᱟᱱ ᱫᱟᱠᱟ ᱠᱚᱢ ᱡᱚᱢ ᱠᱮᱫᱟ ᱥᱮ ᱵᱟᱝ
ᱡᱚᱢ ᱦᱩᱭ ᱢᱟᱱᱮ ᱡᱚᱢ ᱠᱟᱛᱮᱫ ᱜᱮ ᱱᱚᱛᱮ ᱫᱟᱨᱮ ᱵᱩᱴᱟᱹᱨᱮ ᱦᱚᱭ ᱠᱚᱦᱚᱸ ᱡᱚᱢ ᱦᱩᱭᱩᱜ ᱠᱟᱱᱟ
ᱪᱮᱜᱠᱟ ᱥᱤᱛᱩᱝ ᱠᱟᱫᱟ ᱚᱱᱛᱮ
ᱥᱤᱛᱩᱝ ᱠᱟᱫᱟᱭᱭᱟ ᱫᱚᱢᱮ
ᱚ
ᱛᱟᱦᱟᱸ ᱵᱟᱝ ᱜᱟᱱᱚᱜ ᱠᱟᱱᱟ ᱠᱩᱴᱷᱤᱱ ᱜᱚᱨᱚᱢ
ᱛᱩᱯᱩ ᱯᱷᱟᱨᱪᱟ ᱠᱟᱱᱟᱢ ᱥᱮ ᱵᱟᱝ
ᱟᱹᱣᱨᱤᱭᱟ ᱚᱱᱛᱮ ᱪᱟᱞᱟᱣ ᱦᱩᱭ ᱞᱮᱱᱟ ᱵᱟᱡᱟᱨ ᱥᱮᱫ ᱚᱱᱛᱮ ᱦᱳᱲᱳ ᱞᱟᱹᱦᱩᱫ ᱠᱚ ᱚᱱᱛᱮ ᱠᱷᱚᱱ ᱦᱮᱡ ᱠᱟᱛᱮ ᱞᱳᱴᱳᱼᱯᱳᱴᱳ ᱜᱮ ᱢᱮᱱᱟᱜ ᱟᱠᱟᱫᱤᱧ ᱟ ᱥᱩᱠᱨᱤ ᱠᱚᱧ ᱧᱮᱞ ᱵᱟᱲᱟᱭᱮᱫ ᱠᱚᱣᱟ ᱟᱹᱛᱤᱧ ᱠᱟᱱᱟ ᱠᱚ ᱦᱟᱹᱛᱤ ᱞᱮᱠᱟᱱ ᱥᱩᱠᱨᱤ ᱟᱸᱡᱚᱢ ᱫᱟᱢ ᱥᱮ ᱵᱟᱝᱭᱟ ᱨᱚᱲ ᱠᱚ ᱦᱮᱸ ᱠᱟᱭ ᱱᱟᱢ ᱭᱟ